ᱦᱳᱭ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱟᱪᱪᱷᱟ ᱪᱷᱟ ᱟᱨ ᱨᱚᱲ ᱠᱚ ᱱᱟᱯᱟᱭ ᱧᱚᱜ ᱟᱸᱡᱚᱢ ᱫᱟᱵᱤᱱ ᱛᱚ
ᱦᱮᱸ ᱱᱟᱯᱟᱭ ᱟᱸᱡᱚᱜ ᱠᱟᱱᱟ
ᱟᱼᱪᱷᱟ ᱪᱷᱟ ᱦᱳᱭ ᱟᱵᱮᱱᱟᱜ ᱨᱚᱲ ᱦᱚᱸ ᱱᱟᱯᱟᱭ ᱧᱚᱜ ᱜᱮ ᱟᱸᱡᱚᱢᱚᱜ ᱠᱟᱱᱟ ᱟᱨ ᱪᱮᱫ
ᱛᱟᱞᱦᱮ ᱚᱲᱟᱜ ᱥᱮᱫ ᱨᱮᱜᱮ ᱢᱮᱱᱟᱜ ᱵᱤᱱᱟ ᱥᱮ ᱟᱠᱟ ᱥᱮᱫ ᱨᱮ ᱢᱮᱱᱟᱜ ᱠᱟᱜ ᱵᱤᱱᱟ ᱱᱤᱛᱚᱜ ᱫᱚ
ᱵᱟᱝᱟ ᱱᱚᱜᱼᱚᱭ ᱵᱟᱨᱦᱮ ᱥᱮᱫ ᱨᱮᱜᱮ ᱢᱮᱱᱟᱜ ᱠᱟᱜ ᱞᱤᱧᱟ. ᱟᱹᱞᱤᱧ ᱫᱚ ᱦᱟᱸᱜ ᱚᱱᱮ ᱢᱤᱫ ᱜᱷᱟᱹᱲᱤᱡ ᱢᱟᱲᱟᱝ ᱡᱟᱹᱱᱤᱡ ᱟᱞᱟᱝ ᱜᱮ ᱦᱟᱸᱜ ᱞᱟᱝ ᱜᱟᱯᱟᱞᱢᱟᱨᱟᱣ ᱠᱮᱫ ᱫᱚ
ᱚ ᱟᱞᱟᱝ ᱜᱮ ᱤᱧ ᱫᱚ ᱢᱟ ᱤᱧ ᱫᱚ ᱩᱱᱟᱹᱜ ᱵᱟᱧ ᱧᱮᱞ ᱞᱟᱱᱟ
ᱟᱪᱪᱷᱟ ᱟᱪᱪᱷᱟ ᱦᱳᱭ ᱟᱞᱟᱝ ᱜᱮ ᱦᱟᱸᱜ ᱞᱟᱝ ᱜᱟᱯᱟᱞᱢᱟᱨᱟᱣ ᱠᱮᱫᱟ ᱢᱤᱫ ᱜᱷᱟᱹᱲᱤᱡ ᱢᱟᱲᱟᱝ ᱢᱟ
ᱦᱮᱸ
ᱦᱳᱭ
ᱦᱮᱸ ᱟ ᱟᱨᱚᱢ ᱜᱟᱯᱟᱞ ᱢᱟᱨᱟᱜᱼᱟ ᱪᱤᱠᱟᱹ ᱵᱟᱭ ᱪᱤᱠᱟᱹᱜᱼᱟ
ᱦᱳᱭ ᱦᱳᱭ ᱚᱱᱟᱫᱚ ᱵᱟᱭ ᱪᱤᱠᱟᱹᱜᱼᱟ
ᱳᱻ ᱦᱳᱭ ᱤᱧᱦᱚᱸ ᱢᱮᱱᱟᱜ ᱟᱠᱟᱫᱤᱧ ᱜᱮᱭᱟ ᱪᱤᱠᱟᱹᱭᱟᱢ ᱞᱮᱭ ᱢᱮ ᱟᱫᱚ ᱰᱟᱹᱦᱤ ᱠᱚᱨᱮ ᱫᱟᱬᱟ ᱦᱩᱭᱩᱜ ᱠᱟᱱᱟ
ᱟᱪᱪᱷᱟᱻᱟᱪᱪᱷᱟ
ᱠᱟᱹᱢᱤ ᱠᱚᱫᱚ ᱚᱱᱠᱟ ᱵᱟᱹᱱᱩᱜ ᱟᱠᱟᱫᱟ ᱱᱚᱣᱟ ᱠᱚᱨᱮ ᱦᱮᱸ ᱥᱮ
ᱞᱟᱹᱠᱛᱤ ᱠᱟᱱ ᱜᱮᱭᱟ
ᱦᱮᱸ ᱟᱫᱚ ᱯᱷᱤᱨᱤ ᱴᱟᱭᱤᱢ ᱨᱮ ᱪᱚᱝ ᱪᱤᱠᱟᱹ ᱵᱟᱝ ᱥᱟᱱᱟᱧ ᱚᱲᱟᱜ ᱨᱮ ᱛᱟᱦᱮᱸ ᱠᱟᱛᱮ ᱦᱛᱚ ᱠᱟᱹᱢᱤ ᱠᱚᱵᱚ ᱪᱮᱠᱟᱭᱟ ᱱᱚᱛᱮ ᱰᱟᱹᱦᱤ ᱥᱮᱡ ᱮᱢ ᱦᱮᱡ ᱞᱮᱱᱠᱷᱟᱱ ᱠᱚᱲᱟ ᱜᱤᱫᱽᱨᱟᱹ ᱠᱚ ᱢᱤᱫᱴᱟᱝ ᱵᱟᱨᱭᱟ ᱠᱚ ᱢᱮᱱᱟᱜ ᱚᱠᱚ ᱠᱞᱟᱵᱽ ᱨᱮᱱ ᱠᱩ ᱥᱟᱶ ᱜᱚᱞᱯᱷᱚ ᱦᱩᱭᱩᱜᱼᱟ ᱦᱩᱭᱩᱜᱼᱟ ᱱᱚᱛᱮ‌ ᱯᱷᱳᱱ ᱛᱮ ᱨᱚᱲ ᱦᱚᱸ ᱦᱩᱭᱩᱜᱼᱟ
ᱦᱳᱭᱻᱦᱳᱭᱻ
ᱦᱮᱸ ᱛᱟᱯᱚᱛᱮ ᱡᱚᱢ ᱴᱟᱭᱤᱢ ᱠᱚ ᱦᱩᱭ ᱜᱚᱫ ᱟᱠᱟᱱᱟ ᱥᱮᱱ ᱦᱩᱭᱩᱜᱼᱟ ᱚᱲᱟᱜ ᱠᱚ ᱥᱮᱫ
ᱦᱳᱭᱻᱦᱳᱭᱻ
ᱚ
ᱛᱟᱦᱞᱮ ᱜᱚᱝᱠᱮ ᱟᱯᱮ ᱥᱮᱱ ᱫᱚ ᱪᱮᱫ ᱞᱮᱠᱟ ᱱᱤᱭᱟᱹ ᱟᱯᱮ ᱟᱯᱮ ᱥᱮᱫ ᱫᱚ ᱪᱮᱫ ᱞᱮᱠᱟ ᱱᱤᱭᱟᱹ ᱜᱷᱟᱹᱲᱤᱡ ᱫᱚ ᱚᱱᱠᱟ ᱱᱟᱜ ᱯᱟᱛᱟ ᱯᱚᱨᱚᱵᱽ ᱠᱚᱫᱚ ᱦᱟᱸᱜ ᱵᱟᱝ ᱦᱩᱭᱩᱜ ᱠᱟᱱᱟ
ᱦᱮᱸ ᱦᱮᱸ ᱵᱟᱝ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱟᱫᱚ ᱯᱟᱛᱟ ᱯᱚᱨᱚᱵᱽ ᱟᱫᱚ ᱱᱤᱭᱟᱹ ᱠᱚ
ᱟᱫᱚ ᱱᱤᱛᱚᱜ ᱫᱚ ᱠᱟᱹᱢᱤ ᱫᱤᱱ ᱠᱟᱱᱟ ᱠᱟᱹᱢᱤ ᱠᱚ ᱪᱟᱵᱟ ᱠᱟᱛᱮᱫ ᱵᱚᱨᱚᱝ ᱟᱫᱚ ᱯᱟᱛᱟ ᱯᱚᱨᱚᱵᱽ ᱠᱚ ᱦᱤᱡᱩᱜᱼᱟ, ᱛᱚᱠᱷᱚᱱ ᱨᱟᱹᱥᱠᱟᱹ ᱦᱩᱭᱩᱜᱼᱟ ᱾
ᱦᱳᱭᱻᱦᱳᱭᱻᱦᱳᱭᱻ
ᱦᱩᱸ
ᱟᱫᱚ ᱩᱱᱤ ᱦᱳᱭ, ᱟᱫᱚ ᱱᱤᱛ ᱢᱟᱦᱟᱜ ᱱᱚᱜᱼᱚᱸᱚᱭ ᱟᱨ ᱠᱤᱪᱷᱩ ᱫᱤᱱ ᱯᱚᱨᱮ ᱜᱮ ᱦᱟᱸᱜ ᱱᱚᱜᱼᱚᱭ ᱫᱟᱸᱥᱟᱭ ᱯᱚᱨᱚᱵᱽ ᱥᱮᱴᱮᱨ ᱨᱟᱵᱚᱱ ᱠᱟᱱᱟ ᱦᱟᱸᱜ
ᱦᱮᱸᱻᱦᱮᱸᱻ
ᱟᱫᱚ ᱢᱟ ᱫᱟᱸᱥᱟᱭ ᱯᱚᱨᱚᱵᱽ ᱜᱮ ᱟᱯᱮ ᱫᱚ ᱪᱟᱞᱟᱜ ᱟᱯᱮ ᱥᱮ ᱵᱟᱝ-ᱟ ᱫᱟᱬᱟᱱ ᱪᱟᱞᱟᱜ ᱟᱯᱮ ᱥᱮ ᱵᱟ ᱫᱟᱸᱥᱟᱭ ᱫᱟᱬᱟᱱ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱠᱚᱜᱼᱟ, ᱟᱨ ᱪᱮᱫ ᱵᱟᱲᱟᱭ ᱧᱟᱢ ᱠᱮᱭᱟᱞᱤᱧ ᱾
ᱦᱩᱸᱻ ᱥᱮᱱᱚᱜ ᱜᱮᱭᱟᱞᱮ ᱱᱚᱣᱟ ᱟᱞᱮ ᱫᱚ ᱢᱟᱱᱮ ᱥᱟᱺᱜᱤᱧ ᱥᱮᱫ ᱫᱚ ᱵᱟᱞᱮ ᱥᱮᱱᱚᱜ ᱜᱮᱭᱟ᱾ ᱟᱛᱳ ᱥᱩᱨ ᱥᱩᱯᱩᱨ ᱯᱮᱭᱟ ᱯᱩᱱᱭᱟ ᱡᱟᱦᱟᱸ ᱟᱹᱛᱳ ᱢᱮᱱᱟᱜᱼᱟ, ᱚᱱᱟ ᱠᱚᱨᱮᱜ ᱜᱮ ᱫᱟᱬᱟᱭᱟᱞᱮ ᱛᱚ ᱥᱟᱺᱜᱤᱧ ᱥᱮᱫ ᱫᱚ ᱵᱟᱞᱮ ᱪᱟᱜ ᱜᱮᱭᱟ᱾
ᱟᱨ ᱟᱹᱰᱤ ᱦᱚᱲ ᱫᱚ ᱧᱮᱞ ᱧᱮᱞ ᱟᱠᱟᱫ ᱠᱚᱣᱟᱞᱤᱧ ᱪᱟᱜ ᱜᱮᱠᱚ, ᱦᱟᱱᱮ ᱵᱟᱡᱟᱨ ᱨᱮ ᱠᱚ ᱪᱟᱜ ᱜᱮᱭᱟ ᱦᱚᱨ ᱫᱷᱟᱨᱮ ᱫᱷᱟᱨᱮ ᱛᱮ᱾ ᱚᱱᱠᱟ ᱫᱚ ᱟᱫᱚ ᱵᱟᱞᱮ ᱪᱟᱜ ᱜᱮᱭᱟ ᱟᱞᱮ ᱱᱚᱰᱮᱱ ᱠᱚ᱾
ᱟᱪᱪᱷᱟᱻᱟᱪᱪᱷᱟᱻᱟᱪᱪᱷᱟᱻ
ᱦᱩᱸ
ᱛᱟᱦᱚᱞᱮ ᱪᱮᱫ ᱞᱮᱠᱟ ᱟᱯᱮ ᱫᱚ ᱫᱟᱸᱥᱟᱭ ᱯᱚᱨᱚᱵᱽ ᱫᱚ ᱜᱚᱢᱠᱮ ᱱᱚᱝᱠᱟ ᱛᱤᱱᱟᱹᱜ ᱫᱤᱱ ᱯᱮ ᱫᱟᱬᱟᱱᱟ?
ᱦᱮᱸ ᱯᱮ ᱫᱤᱱ ᱞᱮ ᱫᱟᱬᱟ
ᱛᱤᱱᱟᱹᱜ ᱫᱤᱱ? ᱟᱪᱪᱷᱟ ᱟᱪᱷᱟ ᱯᱮ ᱫᱤᱱ᱾
ᱦᱩᱸ᱾
ᱦᱳᱭ ᱟᱫᱚ ᱚᱱᱮ ᱚᱱᱠᱟ ᱯᱟᱹᱦᱤᱞ ᱦᱟᱯᱲᱟᱢ ᱠᱚᱠᱚ ᱢᱮᱱ ᱟᱹᱜᱩ ᱟᱠᱟᱫᱼᱟ᱾ ᱯᱮ ᱫᱤᱱ ᱢᱟᱱᱮ ᱵᱤᱡᱳᱲ ᱪᱟᱞᱟᱜ ᱦᱳᱭᱳᱜᱼᱟ ᱟᱨ ᱪᱮᱜ ᱯᱮ ᱫᱤᱱ ᱦᱚᱸ ᱜᱟᱱᱚᱜᱼᱟ᱾ ᱢᱚᱬᱮ ᱫᱤᱱ ᱦᱚᱸ ᱪᱟᱞᱟᱜ ᱜᱟᱱᱚᱜᱼᱟ
ᱦᱮᱸ᱾
ᱟᱨ ᱪᱮᱫ ᱟᱫᱚ ᱚᱱᱠᱟ ᱞᱮᱠᱟᱛᱮ ᱟᱞᱮ ᱫᱚ ᱦᱟᱸᱜ ᱢᱚᱬᱮ ᱫᱤᱱ ᱞᱮ ᱫᱟᱲᱟᱭᱟ᱾ ᱟᱨ ᱪᱮᱜ?
ᱦᱩᱸ᱾ ᱟᱞ ᱫᱚᱯ ᱯᱮ ᱫᱤᱱ ᱜᱮᱞᱮ ᱪᱟᱜᱼᱟ ᱛᱚ ᱩᱱᱠᱩ ᱜᱤᱫᱽᱨᱟᱹ ᱢᱤᱫᱽᱨᱟᱹ ᱠᱚ ᱤᱫᱤ ᱠᱚᱣᱟ ᱩᱱᱠᱩ ᱦᱟᱲᱟᱢ ᱦᱚᱲ ᱠᱚ ᱟᱫᱚ ᱱᱮᱛᱟᱨ ᱫᱚ ᱟᱹᱰᱤ ᱦᱚᱲ ᱠᱟᱹᱢᱤ ᱜᱮ ᱠᱚ ᱧᱮᱞ ᱫᱟ ᱛᱚ ᱩᱱᱟᱹᱜ ᱵᱟᱠᱚ ᱨᱟᱹᱥᱠᱟᱹᱭ ᱫᱟ᱾
ᱦᱚᱭ ᱦᱚᱭ
ᱦᱚᱸ ᱚᱸᱰᱮ ᱠᱚ ᱞᱟᱹᱭᱟ ᱢᱚᱬᱮ ᱫᱤᱱᱮᱢ ᱪᱟᱜᱼᱟ ᱦᱚᱸ ᱪᱮᱜ ᱟᱫᱚ ᱠᱟᱹᱢᱤ ᱞᱮᱠᱷᱟᱱᱮᱢ ᱚᱱᱟᱜᱮ ᱟᱹᱰᱤ ᱟᱥᱛᱚᱢ ᱯᱚᱭᱥᱟ ᱠᱚ ᱦᱳᱭᱳᱜᱼᱟ ᱞᱮᱭᱟ ᱠᱚ᱾
ᱦᱟᱸ ᱟᱫᱚ ᱱᱚᱣᱟ ᱢᱟ ᱟᱹᱞᱤᱧ ᱫᱚ ᱦᱟᱸᱜ ᱞᱤᱧ ᱢᱮᱱᱟ
ᱦᱚᱸ᱾
ᱠᱟᱹᱢᱤ ᱢᱟᱛᱚ ᱦᱟᱸᱜ ᱠᱟᱹᱢᱤ ᱜᱮᱭᱟ ᱵᱚᱱ ᱮᱠᱷᱟᱱ ᱡᱩᱫᱤ ᱱᱚᱣᱟ ᱫᱟᱸᱥᱟᱭ ᱯᱚᱨᱚᱵᱽ ᱡᱚᱠᱷᱚᱱ ᱥᱮᱴᱮᱨᱚᱜ ᱛᱟᱵᱚᱱᱟ ᱵᱚᱪᱷᱚᱨ ᱨᱮ ᱢᱟ ᱦᱟᱸᱜ ᱢᱤᱫ ᱫᱷᱟᱣ ᱜᱮ ᱦᱳᱭᱳᱜᱼᱟ, ᱛᱚ ᱱᱚᱣᱟ ᱫᱤᱱ ᱡᱩᱫᱤ ᱟᱵᱚ ᱦᱟᱜ ᱥᱟᱱᱛᱟᱲ ᱠᱷᱮᱨᱣᱟᱞ ᱦᱚᱯᱚᱱ ᱠᱚ ᱡᱩᱫᱤ ᱱᱤᱭᱟᱹ ᱟᱵᱚᱣᱟᱜ ᱚᱱᱟ ᱢᱟ ᱥᱮᱣᱨᱟ ᱨᱮ ᱢᱮᱱᱟᱜ ᱛᱟᱵᱚᱱᱟ ᱾ ᱥᱮ ᱱᱤᱭᱟᱹ ᱫᱤᱱ ᱦᱤᱞᱳᱜ ᱡᱩᱫᱤ ᱠᱟᱹᱴᱤᱡ ᱧᱚᱜ ᱯᱮ ᱫᱤᱱ ᱥᱮ ᱛᱮ ᱢᱚᱬᱮ ᱫᱤᱱ ᱜᱟᱱ ᱦᱟᱸᱜ ᱵᱟᱵᱚᱱ ᱥᱚᱢᱚᱭᱚᱜᱼᱟ, ᱛᱷᱟᱞᱮ ᱪᱮᱠᱟᱹ ᱞᱮᱠᱟᱛᱮ ᱦᱟᱸᱜ ᱱᱚᱣᱟ ᱫᱚᱵᱚᱱ ᱚᱵᱚᱱ ᱢᱟᱲᱟᱝ ᱥᱮᱱ ᱵᱚᱱ ᱟᱨ ᱦᱚᱸ ᱢᱟᱹᱭ ᱵᱟᱹᱵᱩ ᱛᱟᱠᱚ ᱵᱚᱱ ᱥᱮᱸᱬᱟ ᱟᱠᱚᱣᱟ, ᱦᱳᱭ ᱾
ᱦᱩᱸ ᱦᱳᱭ, ᱚᱱᱟ ᱠᱚ ᱟᱛᱚ ᱚᱱᱮ ᱤᱱᱟᱹ ᱛᱮ ᱜᱮ ᱟᱫᱚ ᱢᱚᱬᱮ ᱫᱤᱱ ᱫᱚ ᱵᱟᱠᱚ ᱪᱟᱜᱼᱟ᱾ ᱚᱱᱮ ᱯᱮ ᱫᱤᱱ ᱜᱮᱠᱚ ᱪᱟᱜᱼᱟ᱾ ᱟᱞᱮᱥᱮᱫ ᱛᱚ ᱛᱟᱵ ᱥᱮ ᱟᱫᱚᱢ ᱜᱤᱫᱽᱨᱟᱹ ᱢᱤᱫᱽᱨᱟᱹ ᱠᱚ ᱤᱫᱤ ᱦᱩᱭᱩᱜᱼᱟ ᱩᱱᱠᱩ ᱥᱮᱸᱬᱟ ᱟᱠᱚ ᱦᱳᱭᱳᱜᱼᱟ ᱥᱮᱨᱮᱧ ᱠᱚ ᱪᱮᱜ ᱥᱮᱨᱮᱧ ᱦᱚᱪᱚ ᱦᱳᱭᱳᱜᱼᱟ ᱾ ᱥᱟᱶ ᱥᱟᱶᱛᱮ ᱡᱮ ᱟᱞᱮ ᱥᱟᱶᱛᱮ ᱥᱮᱨᱮᱧ ᱯᱮ, ᱟᱞᱮ ᱪᱮᱜᱠᱟ ᱞᱮ ᱥᱮᱨᱮᱧᱟ ᱾ ᱥᱮᱸᱬᱟ ᱟᱠᱚ ᱦᱳᱭᱳᱜᱼᱟ ᱛᱨᱳ ᱢᱚᱬᱮ ᱫᱤᱱ ᱫᱚ ᱵᱟᱝ ᱦᱮᱛᱟᱨᱛᱚ ᱥᱚᱢᱚᱭ ᱠᱚ ᱟᱹᱰᱤ ᱦᱚᱲᱟᱜ ᱜᱮ ᱠᱚᱢ ᱜᱮᱭᱟ ᱛᱚ᱾
ᱦᱚᱭ ᱦᱚᱭ ᱦᱚᱭ
ᱟᱫᱚ ᱛᱟᱞᱮ ᱪᱮᱜᱞᱮᱠᱟ ᱯᱮ ᱢᱟᱱᱟᱣ ᱵᱟᱛᱟᱣᱟ ᱠᱟᱹᱴᱤᱡ ᱞᱟᱹᱭ ᱞᱮᱠᱷᱟᱱ ᱫᱚ᱾
ᱦᱮᱸ ᱢᱟᱱᱟᱣ ᱜᱮᱭᱟᱞᱮ ᱵᱷᱟᱜᱮ ᱡᱟᱠ ᱡᱚᱢᱚᱠ ᱧᱚᱜ ᱜᱮ᱾
ᱟᱪᱪᱷᱟ ᱟᱪᱪᱷᱟ ᱾
ᱦᱩᱜ ᱦᱩᱸ
ᱦᱳᱭ ᱟᱞᱮ ᱥᱮᱱ ᱦᱚᱸ ᱚᱱᱠᱟᱜ ᱜᱮ ᱟᱹᱛᱳ ᱨᱮᱱ ᱡᱟᱦᱟᱛ ᱛᱤᱱᱟᱹᱜ ᱦᱚᱲ ᱠᱚ ᱢᱮᱱᱟᱜ ᱠᱚᱣᱟ ᱩᱱᱠᱩ ᱠᱚ ᱫᱩᱲᱩᱵ ᱯᱟᱱᱛᱮ ᱠᱟᱛᱮᱫ ᱜᱮ ᱜᱟᱯᱟᱞᱢᱟᱨᱟᱣ ᱦᱳᱭᱳᱜ-ᱟ ᱡᱮ ᱢᱤᱫᱴᱟᱱ ᱡᱟᱦᱟᱸᱭ ᱫᱚ ᱜᱩᱨᱩ ᱜᱚᱝᱠᱮ᱾ ᱛᱟᱦᱮᱱᱟᱭ ᱩᱱᱤ ᱜᱩᱨᱩ ᱜᱚᱝᱠᱮ ᱴᱷᱤᱠᱟᱹ ᱠᱟᱛᱮᱜ ᱩᱱᱤᱭᱟᱜ ᱚᱲᱟᱜ ᱨᱮᱜᱮ ᱦᱟᱸᱜ᱾ ᱯᱩᱡᱟᱹ ᱯᱟᱥᱟ ᱦᱳᱭᱳᱜ-ᱟ ᱟᱨ ᱩᱱᱤ ᱜᱮ ᱯᱩᱡᱟᱹ ᱯᱟᱥᱟᱭᱟᱭ ᱟᱨ ᱪᱮᱜ ᱫᱚᱥᱟᱭ ᱫᱟᱲᱟᱱ ᱤᱫᱤ ᱠᱟᱛᱮᱫ ᱵᱚᱸᱜᱟ ᱠᱚ ᱥᱮ ᱨᱩ ᱵᱚᱸᱜᱟ ᱠᱚ ᱦᱟᱸᱜ᱾ ᱱᱮᱦᱚᱨ ᱟᱠᱚᱣᱟᱭ ᱩᱱᱠᱩ ᱴᱷᱮᱱ ᱱᱮᱦᱚᱨᱚᱜ ᱟᱭ ᱡᱮ ᱟᱞᱮ ᱱᱚᱝᱠᱟ ᱚᱱᱠᱟ ᱫᱟᱸᱥᱟᱭ ᱫᱟᱬᱟᱱ ᱞᱮ ᱪᱟᱞᱟᱜ-ᱟ ᱱᱤᱭᱟᱹ ᱥᱮᱨᱢᱟ ᱫᱚ ᱚᱠᱟ ᱫᱷᱟᱨᱟ ᱞᱮ ᱪᱟᱞᱟᱣ ᱞᱮᱱᱠᱷᱟᱱ ᱱᱟᱯᱟᱭᱚᱜ-ᱟ ᱟᱫᱚ ᱚᱱᱠᱟᱜ ᱜᱮ ᱦᱟᱸᱜ ᱩᱱᱠᱩ ᱵᱚᱸᱜᱟ ᱜᱮ ᱦᱟᱸᱜ ᱩᱱᱤ ᱴᱷᱮᱱ ᱡᱟᱯᱟᱲ ᱠᱟᱛᱮᱜ ᱠᱚ ᱞᱟᱹᱭ ᱥᱚᱫᱚᱨᱟ ᱡᱮ ᱱᱚᱣᱟ ᱫᱷᱟᱣ ᱫᱚ ᱱᱚᱱᱛᱮ ᱪᱟᱞᱟᱣ ᱞᱮᱱᱠᱷᱟᱱ ᱱᱟᱯᱟᱭᱚᱜ-ᱟ ᱦᱚᱭ ᱦᱤᱸᱥᱤᱫ ᱠᱚ ᱱᱚᱣᱟ ᱫᱷᱟᱨᱮᱱᱟᱜ ᱱᱟᱯᱟᱭᱟ ᱟᱨ ᱪᱮᱫ ᱚᱱᱠᱟᱜ ᱜᱮ ᱦᱟᱸᱜ ᱟᱫᱚ ᱚᱱᱟ ᱠᱚ ᱯᱩᱡᱟᱹ ᱯᱚᱭᱥᱟ ᱦᱩᱭ ᱵᱟᱲᱟ ᱠᱟᱛᱮ ᱜᱮ ᱮᱱᱦᱤᱞᱳᱜ ᱠᱷᱚᱱ ᱦᱟᱸᱜ ᱟᱫᱚ ᱫᱟᱸᱥᱟᱭ ᱫᱟᱬᱟᱱ ᱫᱚ ᱚᱰᱳᱠᱚᱜ ᱦᱩᱭᱩᱜ-ᱟ ᱟᱨ ᱪᱮᱫ ᱾
ᱦᱮᱸ ᱾
ᱫᱟᱸᱥᱟᱭ ᱫᱟᱬᱟᱱ ᱟᱫᱚ ᱚᱱᱠᱟ ᱜᱮ ᱦᱟᱸᱜ ᱫᱷᱩᱛᱤ ᱛᱟᱨᱯᱚᱨᱮ ᱵᱚᱦᱚᱜ ᱮᱢ ᱢᱟᱨ ᱯᱟᱹᱧᱪᱤ ᱟᱨ ᱫᱟᱹᱲᱦᱤ ᱞᱟᱜᱟᱣ ᱠᱟᱛᱮᱫ ᱛᱷᱟᱹᱨᱤ ᱠᱚ ᱵᱷᱩᱣᱟᱹᱝ ᱠᱚ ᱥᱟᱵ ᱠᱟᱛᱮᱫ
ᱦᱮᱸ ᱾
ᱚᱰᱳᱠᱚᱜ ᱦᱩᱭᱩᱜ ᱫᱟᱸᱥᱟᱭ ᱫᱟᱬᱟᱱ ᱟᱨ ᱪᱮᱫ
ᱦᱩᱸ ᱟᱞᱮ ᱥᱮᱫ ᱦᱚᱸ ᱚᱱᱠᱟ ᱜᱮ ᱾
ᱟᱪᱪᱷᱟ ᱟᱪᱪᱷᱟ
ᱛᱷᱟᱞᱮ ᱟᱯᱮ ᱥᱮᱫ ᱦᱚᱸ ᱵᱷᱟᱜᱮ ᱜᱮᱯᱮ ᱢᱟᱱᱟᱣᱟ ᱟᱞᱮ ᱥᱮᱫ ᱦᱚᱸ ᱵᱷᱟᱜᱮ ᱜᱮ ᱾
ᱦᱳᱭ ᱟᱞᱮ ᱥᱮᱱ ᱦᱚᱸ ᱢᱚᱴᱟ ᱢᱩᱴᱤ ᱡᱟᱠ ᱡᱚᱢᱚᱠ ᱧᱚᱜ ᱜᱮ ᱦᱟᱸᱜ ᱢᱟᱱᱟᱣ ᱦᱩᱭᱩᱜ-ᱟ ᱟᱨ ᱪᱮᱫ ᱾
ᱦᱮᱸ ᱟᱫᱚ ᱚᱱᱟ ᱢᱟᱱᱟᱣ ᱫᱚᱨᱠᱟᱨ ᱠᱟᱱ ᱛᱚ ᱚᱱᱟ ᱥᱮᱨᱣᱟ ᱨᱮᱱᱟᱜ ᱢᱮᱱᱟᱜ ᱛᱟᱵᱚᱱᱟ ᱡᱚᱠᱷᱚᱱ ᱟᱫᱚ ᱪᱤᱠᱟᱹ ᱛᱮᱢ ᱵᱟᱹᱜᱤᱭᱟᱜ-ᱟ ᱚᱱᱟ ᱦᱤᱲᱤᱧ ᱥᱟᱺᱜᱤᱧ ᱞᱮᱱᱠᱷᱟᱱ ᱠᱷᱟᱱ ᱵᱟᱭ ᱜᱟᱱᱚᱜ ᱠᱟᱱᱟ᱾
ᱵᱟᱭ ᱜᱟᱱᱚᱜ ᱠᱟᱱᱟ ᱦᱳᱭ ᱾ ᱟᱨ ᱦᱚᱸ ᱚᱱᱠᱟ ᱢᱟ ᱢᱮᱱᱟᱜ ᱜᱮ ᱛᱟᱵᱚᱱ ᱡᱮᱢᱚᱱ ᱢᱟᱨᱟᱝ ᱯᱚᱨᱚᱵᱽ ᱢᱮᱱ ᱛᱮᱫᱚ ᱦᱟᱸᱜ ᱡᱟᱦᱟᱸ ᱫᱚ ᱦᱟᱹᱛᱤ ᱞᱮᱠᱟᱱ ᱥᱚᱦᱚᱨᱟᱭ ᱯᱚᱨᱚᱵᱽ ᱵᱚᱱ ᱢᱟᱱᱟᱣᱮᱫᱟ ᱦᱟᱸᱜ
ᱦᱮᱸ ᱦᱮᱸ ᱾
ᱱᱚᱣᱟ ᱵᱟᱚᱛᱚ ᱦᱟᱸᱜ ᱢᱟᱱᱟᱣ ᱵᱟᱛᱟᱣ ᱦᱩᱭᱩᱜ-ᱟ ᱠᱟᱱ ᱜᱮᱭᱟ ᱵᱚᱪᱷᱚᱨ ᱨᱮ ᱢᱤᱫ ᱫᱷᱟᱣ ᱜᱮ ᱦᱩᱭᱩᱜ ᱛᱚ ᱦᱟᱸᱜ ᱾
ᱦᱮᱸ ᱚᱱᱟ ᱦᱚᱸ ᱢᱟᱱᱟᱣ ᱵᱟᱛᱟᱣ ᱜᱮᱭᱟ ᱟᱞᱮ ᱠᱚ ᱵᱟᱝ ᱫᱚ ᱵᱟᱝ ᱚᱱᱟ ᱦᱚᱸ ᱵᱷᱟᱜᱤ ᱜᱮ ᱢᱟᱱᱟᱣ ᱵᱟᱛᱟᱣ ᱞᱮ ᱦᱚᱲ ᱠᱚᱦᱚᱸ ᱦᱚᱲ ᱠᱚ ᱟᱹᱛᱩ ᱨᱮ ᱥᱟᱺᱜᱮ ᱧᱚᱜ ᱜᱮᱭᱟᱞᱮ ᱚᱲᱟᱜ ᱠᱚᱦᱚᱸ
ᱦᱳᱭ ᱾
ᱦᱩᱸ ᱾ ᱟᱨ ᱱᱚᱛᱮ ᱟᱞᱮ ᱥᱮᱫ ᱫᱚ ᱚᱱᱟ ᱰᱟᱹᱦᱤ ᱨᱮᱠᱚ ᱛᱚᱞ ᱠᱚᱣᱟ ᱠᱷᱩᱱᱴᱟᱹᱣ ᱟᱯᱮ ᱥᱮᱫ ᱫᱚ ᱚᱱᱮ ᱠᱩᱞᱦᱤ ᱨᱮ ᱥᱮ ᱛᱟᱦᱚᱞᱮ ᱚᱠᱟᱨᱮ ᱰᱟᱹᱦᱤ ᱨᱮᱠᱚ ᱛᱚᱞ ᱠᱚ ᱛᱚᱞ ᱠᱚ
ᱦᱳᱭ ᱯᱟᱹᱦᱤᱞ ᱢᱟ ᱚᱱᱠᱟ᱾ ᱰᱟᱹᱦᱤ ᱠᱚ ᱥᱮ ᱩᱱᱫᱚ ᱠᱩᱞᱦᱤ ᱠᱚᱢᱟ ᱱᱚᱝᱠᱟ ᱰᱷᱟᱞᱟᱭ ᱫᱚ ᱵᱟᱝ ᱛᱟᱦᱮᱸ ᱠᱟᱱᱟ ᱛᱚ ᱱᱮᱛᱟᱨ ᱢᱟᱛᱚ ᱦᱟᱸᱜ ᱠᱩᱞᱤ ᱞᱮᱠᱟ ᱦᱚᱸ ᱠᱚ ᱰᱷᱟᱞᱟᱭ ᱟᱠᱟᱫ ᱟᱫᱚ ᱱᱮᱛᱟᱨ ᱫᱚ ᱠᱩᱞᱦᱤ ᱠᱷᱚᱡ ᱫᱚ ᱵᱟᱭ ᱦᱩᱭᱩᱜ ᱠᱟᱱᱟ ᱚᱱᱟ ᱟᱹᱛᱳ ᱢᱩᱪᱟᱹᱫ ᱠᱚᱨᱮ ᱢᱟᱴᱷ ᱠᱚ ᱥᱮ ᱚᱱᱠᱟ ᱯᱷᱟᱸᱠᱟ ᱢᱟᱴᱷ ᱠᱚ ᱢᱮᱱᱟᱜ ᱟᱠᱟᱫᱟ ᱾ ᱟᱹᱛᱩ ᱥᱩᱨ ᱠᱚᱨᱮ ᱚᱱᱟ ᱠᱚᱨᱮ ᱜᱮ ᱰᱟᱹᱝᱨᱤ ᱠᱚ ᱚᱰᱚᱜ ᱵᱟᱲᱟ ᱠᱟᱛᱮᱫ ᱠᱷᱩᱱᱴᱟᱹᱣ ᱦᱩᱭᱩᱜᱼᱟ ᱟᱨ ᱪᱮᱫ ᱾
ᱦᱚᱸ ᱟᱞᱮ ᱦᱚᱸ ᱱᱚᱛᱮ ᱵᱟᱺᱰᱟᱹᱦᱤ ᱢᱮᱱᱟᱜ ᱛᱟᱞᱮ ᱵᱚᱞᱰᱟᱹᱦᱤ ᱚᱸᱰᱮ ᱜᱮ ᱛᱚᱞ ᱠᱟᱠᱚ ᱟᱞᱮ ᱾ ᱟᱹᱰᱤ ᱢᱟᱨᱟᱝ ᱰᱟᱹᱦᱤ ᱢᱮᱱᱟᱜ ᱛᱟᱞᱮᱭᱟ ᱾
ᱟᱪᱪᱷᱟ ᱟᱪᱪᱷᱟ ᱾
ᱦᱚᱭ ᱟᱫᱚ ᱱᱮᱛᱟᱨ ᱢᱟᱦᱟᱜ ᱯᱟᱹᱦᱤᱞ ᱞᱮᱠᱟ ᱢᱟ ᱡᱟᱹᱥᱛᱤ ᱢᱟ ᱚᱱᱠᱟ ᱢᱟ ᱵᱟᱠᱚ ᱧᱮᱞᱚᱜ ᱠᱟᱱ ᱱᱩᱠᱩ ᱰᱟᱹᱝᱨᱤ ᱠᱚᱦᱚᱸ ᱠᱟᱲᱟ ᱠᱚᱦᱚᱸ ᱦᱮᱸ ᱵᱟᱝ ᱯᱟᱹᱦᱤᱞ ᱫᱚ ᱡᱟᱹᱥᱛᱤ ᱧᱚᱜ ᱠᱚ ᱛᱟᱦᱮᱸ ᱠᱟᱱᱟ ᱩᱱ ᱥᱩᱢᱚᱭ ᱫᱚ ᱟᱨᱦᱚᱸ ᱡᱟᱠᱼ ᱡᱚᱢᱚᱠ ᱧᱚᱜ ᱦᱩᱭᱩᱜ ᱠᱟᱱ ᱛᱟᱦᱮᱱᱟ ᱩᱱᱫᱚ ᱯᱟᱹᱦᱤᱞ ᱦᱟᱯᱲᱟᱢ ᱠᱚ ᱛᱟᱦᱮᱱ ᱠᱟᱱᱟ ᱛᱟᱦᱮᱱ ᱠᱟᱱ ᱛᱟᱦᱮᱱᱟ ᱟᱨ ᱪᱮᱫ ᱾ ᱡᱟᱹᱥᱛᱤ ᱧᱚᱜ ᱥᱮᱨᱮᱧ ᱠᱚ ᱨᱩ ᱠᱚ ᱠᱚ ᱵᱟᱲᱟᱭ ᱠᱟᱱ ᱛᱟᱦᱮᱱ ᱩᱱᱫᱚ ᱟᱨᱚ ᱡᱟᱸᱠ ᱡᱚᱢᱚᱠ ᱧᱚᱜ ᱦᱩᱭᱩᱜ ᱠᱟᱱ ᱛᱟᱦᱮᱱᱟ ᱟᱨ ᱟᱨ ᱱᱮᱛᱟᱨ ᱢᱟ ᱚᱱᱠᱟ ᱢᱟ ᱦᱟᱸᱜ ᱩᱱᱟᱹᱜ ᱚᱱᱠᱟ ᱫᱚ ᱵᱟᱭ ᱦᱩᱭᱩᱜ ᱠᱟᱱᱟ ᱯᱟᱹᱦᱤᱞ ᱞᱮᱠᱟ ᱫᱚ ᱟᱨ ᱪᱮᱫ ᱾
ᱦᱮᱸ ᱟᱫᱚ ᱞᱟᱦᱟᱛᱮ ᱱᱩᱠᱩ ᱦᱟᱲᱟᱢ ᱠᱚ ᱯᱟᱹᱦᱤᱞ ᱴᱷᱤᱱ ᱦᱟᱲᱟᱢ ᱠᱚ ᱩᱱᱠᱩ ᱫᱚ ᱢᱟᱱᱮ ᱟᱹᱰᱤ ᱨᱩᱥᱤᱠ ᱧᱚᱜ ᱠᱚ ᱛᱟᱸᱦᱮᱜ ᱠᱟᱱᱟ ᱟᱨ ᱨᱟᱹᱥᱠᱟᱹ ᱡᱚᱝ ᱦᱚᱲ ᱠᱚ ᱛᱟᱸᱦᱮᱜ ᱠᱟᱱᱟ ᱢᱟᱱᱮ ᱨᱟᱹᱥᱠᱟᱹ ᱢᱟᱱᱮ ᱠᱷᱩᱵ ᱵᱷᱟᱜᱮ ᱠᱚ ᱨᱟᱹᱥᱠᱟᱹ ᱠᱮᱭᱟ ᱟᱨ ᱱᱮᱦᱛᱟᱨ ᱫᱚ ᱟᱵᱚ ᱫᱚ ᱪᱮᱫ ᱤᱧ ᱞᱟᱹᱭᱟ ᱩᱱᱟᱹᱜ ᱫᱚ ᱵᱟᱵᱚᱱ ᱨᱟᱹᱥᱠᱟᱹ ᱯᱮ ᱛᱟᱵᱚ ᱱᱮᱛᱟᱨ ᱫᱚ ᱧᱩ ᱠᱟᱛᱮᱫ ᱚᱠᱟᱨᱮᱢ ᱠᱷᱟᱹᱯᱟᱹᱨᱤᱜᱼᱟ ᱛᱟᱯᱟᱝᱼᱟ ᱟᱫᱚ ᱦᱚᱭ ᱡᱟᱦᱟᱸᱭ ᱠᱚ ᱞᱟᱹᱭᱟ ᱱᱚᱣᱟ ᱫᱚ ᱯᱚᱨᱚᱵᱽ ᱫᱚ ᱵᱟᱝ ᱠᱟᱱᱟ ᱠᱟᱞ ᱠᱟᱱᱟᱭᱟ ᱠᱟᱞ ᱧᱩ ᱠᱷᱟᱹᱯᱟᱹᱨᱤ ᱛᱟᱯᱟᱝ ᱞᱮᱱᱠᱷᱟᱱ
ᱦᱳᱭ
ᱦᱩᱸ ᱟᱫᱚ ᱤᱱᱟᱹ ᱠᱷᱟᱹᱛᱤᱨ ᱩᱱᱟᱹᱜ ᱱᱮᱛᱟᱨ ᱫᱚ ᱨᱟᱹᱥᱠᱟᱹ ᱠᱚ ᱠᱚᱢ ᱟᱠᱟᱱᱟ ᱟᱹᱰᱤ ᱡᱟᱭᱜᱟ ᱡᱟᱦᱟ ᱨᱮᱜᱤᱧ ᱧᱮᱞ ᱮᱫᱟ ᱢᱟᱱᱮ ᱩᱱᱟᱹᱜ ᱫᱚ ᱵᱟᱝ ᱦᱩᱭᱩᱜ ᱠᱟᱱᱟ ᱾
ᱦᱳᱭ ᱦᱳᱭ ᱦᱚᱭ ᱦᱚᱭ
ᱠᱷᱩᱜ ᱛᱟᱦᱚᱞᱮ ᱩᱸ ᱵᱷᱟ. ᱜᱤ ᱜᱮ ᱛᱟᱦᱚᱞᱮ ᱢᱮᱱᱟᱜ ᱢᱮᱭᱟ?
ᱦᱳᱭ ᱱᱤᱛᱚᱜ ᱫᱚ ᱵᱷᱟᱹᱜᱤ ᱜᱮ ᱢᱮᱱᱟᱜᱼᱤᱧᱟ ᱦᱟᱸᱜ
ᱦᱩᱸ ᱚᱲᱟᱜ ᱠᱚᱨᱮ
ᱦᱳᱭ ᱚᱲᱟᱜ ᱠᱚᱨᱮ ᱦᱚᱸ ᱦᱚᱞᱟ ᱢᱟᱦᱮᱱᱫᱮᱨ ᱜᱮ ᱯᱷᱳᱱ ᱵᱟᱲᱟ ᱦᱩᱭ ᱞᱮᱱᱟ ᱟᱫᱚ ᱤᱱᱠᱟᱹ ᱦᱟᱸᱜ ᱢᱟᱲᱟᱝ ᱥᱮᱫ ᱫᱚ ᱵᱟᱭ ᱫᱟᱜ ᱟᱠᱟᱫᱟ ᱛᱚ ᱦᱚᱞᱟ ᱢᱟᱸᱫᱷᱮᱨ ᱜᱮ ᱦᱟᱸᱜ ᱚᱱᱛᱮ ᱦᱚᱸᱭ ᱫᱟᱜ ᱵᱟᱲᱟ ᱟᱠᱟᱫᱟᱼ ᱟᱫᱚ ᱚᱱᱠᱟ ᱪᱟᱥ ᱠᱟᱹᱢᱤ ᱠᱚᱜᱮ ᱦᱟᱸᱜ ᱠᱚ ᱫᱷᱩᱨᱟᱹᱣ ᱵᱟᱲᱟᱣ ᱠᱟᱱᱟ ᱱᱤᱛᱚᱜ ᱫᱚ ᱟᱨ ᱪᱮᱫ
ᱦᱮᱸ
ᱚᱱᱟ ᱠᱚ ᱠᱟᱹᱢᱤ ᱵᱟᱲᱟᱭᱮᱫᱼᱟ ᱠᱚ
ᱦᱩᱸ ᱦᱮᱸᱛᱟᱨ ᱫᱚᱭ ᱱᱤᱭᱟᱹ ᱥᱚᱢᱚᱭ ᱫᱚ ᱚᱱᱟ ᱠᱟᱹᱢᱤ ᱪᱷᱟᱲᱟ ᱟᱫᱚ ᱩᱱᱟᱹᱜ ᱠᱟᱹᱢᱤ ᱫᱚ ᱵᱟᱹᱱᱩᱜ ᱟᱠᱟᱫᱟ
ᱦᱳᱭ ᱦᱳᱭ ᱦᱳᱭ
ᱜᱚᱴᱟ ᱜᱮ ᱚᱱᱠᱟ ᱜᱮ ᱟᱞᱮ ᱥᱮᱫ ᱦᱚᱸ
ᱦᱩᱸ ᱦᱩᱸ ᱟᱫᱚ ᱚᱱᱮ ᱚᱱᱠᱟ ᱞᱟᱹᱭ ᱠᱮᱫ ᱞᱮᱠᱟ ᱵᱮᱱ ᱜᱚᱴᱟ ᱯᱟᱲᱟ ᱫᱚ ᱦᱟᱸᱜ, ᱚᱱᱠᱟ ᱫᱚ ᱵᱟᱭ ᱫᱟᱜ ᱜᱚᱫ ᱠᱟᱜᱼᱟ ᱦᱟᱸᱜ ᱦᱟᱱᱛᱮ ᱱᱟᱛᱮ ᱚᱠᱟ ᱞᱮᱠᱟ ᱵᱟᱹᱲᱛᱤ ᱧᱚᱜ ᱠᱚᱢ ᱧᱚᱜ ᱫᱟᱜ ᱮᱜ ᱟᱭ ᱟᱫᱚ ᱚᱱᱠᱟ ᱪᱟᱥᱵᱟᱥ ᱠᱟᱹᱢᱤ ᱦᱟᱸᱜ ᱡᱚᱛᱚ ᱥᱮᱫ ᱫᱚ ᱢᱟᱱᱮ ᱪᱮᱫ ᱟᱹᱣᱨᱤ ᱦᱩᱭ ᱜᱚᱫᱚᱜᱼᱟ ᱦᱟᱸᱜ
ᱦᱮᱸ ᱦᱩᱭᱩᱜᱼᱟ ᱜᱚᱴᱟ ᱥᱮᱫ ᱫᱚ ᱦᱩᱸ ᱟᱨ ᱫᱟᱜ ᱦᱚᱸ ᱚᱱᱠᱟ ᱜᱮ ᱫᱟᱜ ᱫᱟᱭᱛᱚ ᱛᱟᱭᱚᱢ ᱢᱟᱲᱟᱝ
ᱦᱳᱭ ᱡᱚᱛᱚ ᱥᱮᱫ ᱫᱚ ᱥᱚᱢᱟᱱ ᱵᱟᱭ ᱫᱟᱜ ᱟᱵᱚᱱ ᱠᱟᱱᱟ ᱦᱟᱸᱜ
ᱦᱩᱸ᱾
ᱦᱳᱭ᱾
ᱚᱱᱟ ᱫᱚᱭ, ᱚᱱᱟ ᱫᱚ ᱫᱟᱜ ᱜᱮᱭᱟᱭ᱾ ᱵᱟᱝ ᱫᱚ ᱵᱟᱝ ᱡᱟᱦᱟᱸ ᱜᱮ ᱠᱟᱹᱡ ᱠᱤᱪᱷᱩ ᱦᱤᱞᱳᱭ ᱫᱟᱜ ᱜᱮᱭᱟ, ᱢᱟᱱᱮ ᱡᱷᱚᱛᱚ ᱵᱟᱹᱫ ᱵᱟᱝ ᱨᱚᱦᱚᱭᱚᱜ ᱨᱮᱦᱚᱸ ᱠᱤᱪᱷᱩ ᱛᱚ ᱨᱚᱦᱚᱭᱚᱜᱼᱟ᱾ ᱩᱱᱟᱹᱜ ᱮ ᱫᱟᱜ ᱨᱮᱦᱚᱸ ᱟᱹᱰᱤ ᱟᱥᱛᱚᱢ,
ᱦᱳᱭ ᱤᱱᱠᱟᱹ ᱫᱚ ᱦᱟᱸᱜ ᱫᱟᱜ ᱟᱵᱚᱱ ᱜᱮᱭᱟᱭ᱾
ᱦᱩᱸ᱾ ᱛᱟᱦᱚᱞᱮ ᱚᱱᱛᱮ ᱵᱚᱞ ᱠᱚ ᱠᱷᱮᱞ ᱠᱚ ᱦᱩᱭᱩᱜ ᱠᱟᱱᱟ ᱥᱮ ᱵᱟᱝ ᱟᱯᱮ ᱥᱮᱫ?
ᱦᱳᱭ ᱜᱚᱝᱠᱮ ᱱᱚᱝᱠᱟ ᱡᱟᱦᱟᱸ ᱴᱩᱨᱱᱟᱢᱮᱱᱴ ᱠᱚ ᱵᱮᱱ ᱞᱟᱹᱭᱮᱜ ᱜᱮᱭᱟ ᱚᱱᱟ ᱠᱚᱦᱚᱸ ᱦᱩᱭᱩᱜ ᱠᱟᱱ ᱜᱮᱭᱟ᱾ ᱟᱨ ᱱᱚᱝᱠᱟ ᱟᱹᱭᱩᱵ ᱵᱮᱲᱟ ᱦᱚᱸ ᱢᱟᱴᱷ ᱥᱮᱱ ᱠᱷᱮᱞᱳᱰ ᱪᱟᱞᱟᱣ ᱦᱳᱭᱳᱜ ᱜᱮᱭᱟ᱾ ᱟᱨ ᱪᱮᱫ,
ᱦᱩᱸ ᱛᱟᱦᱚᱞᱮ ᱚᱱᱠᱟ ᱚᱱᱛᱮ ᱥᱟᱵ ᱵᱟᱲᱟᱭᱮᱫᱟ ᱥᱮ ᱵᱟᱝ ᱠᱷᱮᱞ ᱠᱚ?
ᱦᱮᱸ ᱠᱷᱮᱞ ᱠᱚᱫᱚ ᱥᱟᱵ ᱵᱟᱲᱟ ᱦᱩᱭᱩᱜ ᱠᱟᱱ ᱜᱮᱭᱟ ᱦᱚᱞᱟ ᱢᱟᱫᱷᱮᱨ ᱜᱮ ᱪᱟᱞᱟᱣ ᱦᱳᱭ ᱞᱮᱱᱟ ᱱᱚᱱᱛᱮ ᱨᱮᱜᱮ ᱦᱩᱭ ᱞᱮᱱᱟ, ᱟᱨ ᱪᱮᱫ
ᱦᱩᱸ᱾ ᱟᱞᱮ ᱥᱮᱫ ᱦᱚᱸ ᱦᱩᱭᱩᱜ ᱠᱟᱱ ᱜᱮᱭᱟ᱾ ᱟᱨ ᱱᱤᱭᱟᱹ ᱥᱚᱢᱚᱭ ᱫᱚ ᱠᱚᱢ ᱦᱩᱭᱩᱜ ᱠᱟᱱᱟ, ᱦᱟᱸᱰᱮ ᱱᱟᱰᱮ ᱱᱚᱣᱟ ᱨᱚᱦᱚᱭ ᱠᱟᱹᱢᱤ ᱠᱚ ᱢᱮᱱᱟᱜᱼᱟ ᱛᱚ ᱚᱱᱟ ᱠᱚ ᱪᱟᱵᱟ ᱞᱮᱱᱠᱷᱟᱱ ᱦᱩᱭᱩᱜᱼᱟ ᱵᱷᱟᱜᱮ ᱧᱚᱜ ᱜᱳᱴᱟ ᱜᱮ ᱛᱚᱠᱷᱚᱱ ᱫᱚᱠᱚ ᱡᱚᱛᱚ ᱦᱚᱲ ᱰᱟᱹᱦᱤ ᱨᱮᱜᱮ ᱠᱚ ᱠᱷᱮᱞ ᱦᱚᱪᱚᱭᱟ᱾
ᱦᱳᱭ ᱦᱳᱭ ᱟᱫᱚ ᱱᱚᱜᱼᱚᱭ ᱦᱟᱸᱜ ᱠᱷᱮᱞ ᱥᱤᱡᱮᱱ ᱫᱚ ᱱᱚᱜᱼᱚᱭ ᱟᱨ ᱯᱚᱨᱮᱨ ᱢᱟᱹᱦᱮᱱᱟᱹ ᱠᱷᱚᱱᱟᱜ ᱜᱮ ᱦᱟᱸᱜ ᱡᱟᱹᱥᱛᱤ ᱧᱚᱜ ᱮᱦᱚᱵᱚᱜᱼᱟ ᱟᱨ ᱪᱮᱫ